ᱦᱮᱞᱳ
ᱦᱮᱸ ᱦᱮᱞᱳ ᱡᱚᱦᱟᱨ ᱜᱮ ᱜᱚᱝᱠᱮ
ᱦᱮᱸ ᱦᱮᱸ ᱜᱚᱝᱠᱮ ᱡᱚᱦᱟᱨ ᱜᱮ ᱟᱨ ᱨᱚᱲ ᱠᱚ ᱢᱚᱸᱡᱽ ᱜᱮ ᱟᱸᱡᱚᱢᱚᱜ ᱠᱟᱱᱟ ᱛᱚ,
ᱦᱮᱸ ᱢᱚᱸᱡᱽ ᱜᱮ ᱟᱸᱡᱚᱢᱚᱜ ᱠᱟᱱᱟ᱾
ᱟᱪᱪᱷᱟ ᱟᱨ ᱮᱭᱟ ᱱᱟᱯᱟᱭ ᱟᱸ ᱪᱮᱫ ᱜᱮ ᱵᱟᱝᱟ ᱱᱤᱛᱚᱜ ᱫᱚ ᱮᱢᱱᱤ ᱫᱟᱬᱟᱱ ᱠᱚᱜᱮ ᱛᱩᱫ ᱵᱟᱲᱟ ᱦᱩᱭ ᱠᱟᱱᱟ ᱱᱚᱣᱟ ᱴᱟᱭᱤᱢ ᱢᱟ ᱟᱹᱰᱤ ᱡᱳᱨ ᱜᱮ ᱫᱟᱜ ᱫᱟᱜ ᱡᱟᱹᱯᱩᱫ ᱠᱚ ᱦᱩᱭᱩᱜ ᱠᱟᱱᱟ ᱛᱚ᱾
ᱦᱮᱸ ᱦᱮᱸ ᱱᱚᱛᱮ ᱦᱚᱸ ᱦᱩᱭᱩᱜ ᱠᱟᱱ ᱜᱮᱭᱟ᱾
ᱟᱪᱪᱷᱟ ᱟᱨ ᱱᱟᱯᱟᱭ ᱵᱟᱲᱟ ᱜᱮᱛᱚ᱾
ᱦᱮᱸ ᱱᱟᱯᱟᱭ ᱵᱟᱲᱟ ᱜᱮ᱾
ᱦᱳᱭ
ᱦᱩᱸ
ᱟᱫᱚ ᱫᱟᱜ ᱡᱟᱹᱯᱩᱫ ᱠᱷᱟᱹᱛᱤᱨ ᱥᱮᱨᱚᱠᱚᱢ ᱫᱚ ᱡᱟᱦᱟᱱᱟᱜ ᱵᱚᱞ ᱠᱷᱮᱞᱳᱰ ᱥᱮ ᱡᱟᱦᱟᱱᱟᱜ ᱚᱱᱠᱟᱱ ᱠᱟᱹᱢᱤ ᱠᱚᱫᱚ ᱵᱟᱝ - ᱦᱳᱭ ᱠᱟᱱᱟ᱾ ᱟᱫᱚ ᱫᱟᱜᱮᱫ ᱛᱟᱦᱮᱱ ᱛᱮ, ᱚᱱᱟ ᱠᱷᱟᱹᱛᱤᱨ ᱚᱲᱟᱜ ᱠᱚᱨᱮ ᱜᱮ ᱛᱟᱦᱮᱸ ᱵᱟᱲᱟ ᱦᱩᱭ ᱞᱮᱱᱟ ᱾
ᱚ ᱟᱪᱪᱷᱟ, ᱟᱪᱪᱷᱟ ᱾
ᱦᱳᱭ, ᱦᱳᱭ᱾ ᱟᱫᱚ ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭ ᱫᱟ?
ᱟᱹᱞᱤᱧ ᱦᱚᱸ ᱱᱚᱝᱠᱟ ᱫᱟᱜ ᱡᱟᱹᱯᱩᱫ ᱠᱟᱨᱚᱱ ᱛᱮ ᱚᱲᱟᱜ ᱠᱷᱚᱡᱽ ᱜᱮ ᱵᱟᱹᱞᱤᱧ ᱩᱰᱩᱝ ᱠᱟᱱᱟ ᱠᱟᱹᱢᱤ ᱠᱚ ᱦᱚᱸ ᱥᱮᱨᱚᱠᱚᱢ ᱪᱮᱫ ᱜᱮ ᱵᱟᱝ ᱠᱚᱨᱟᱣ ᱦᱳᱭ ᱠᱟᱱᱟ ᱾
ᱟᱨ ᱵᱟᱨᱦᱮ ᱥᱮᱸ ᱦᱚᱸ ᱵᱟᱹᱞᱤ ᱩᱰᱩᱝ ᱫᱟᱲᱮᱜᱼᱟ᱾ ᱱᱤᱛ ᱦᱚᱸᱭ ᱡᱟᱹᱯᱩᱫ, ᱡᱟᱹᱯᱩᱫ ᱠᱟᱫᱟᱭ ᱾
ᱱᱤᱛ ᱦᱚᱸ ᱫᱟᱜᱮᱜ ᱜᱮᱭᱟ ᱵᱟᱝ?
ᱦᱮᱸ ᱾
ᱟᱪᱪᱷᱟ ᱛᱟᱦᱚᱞᱮ ᱟᱯᱮ ᱥᱮᱱᱟᱜ ᱦᱳᱲᱳ ᱨᱚᱦᱚᱭ ᱠᱟᱹᱢᱤ ᱵᱟᱠᱷᱨᱟ ᱠᱚ ᱛᱤᱱᱟᱹᱜ ᱜᱟᱱ ᱯᱮ ᱞᱟᱦᱟ ᱫᱟᱲᱮᱭᱟᱫ-ᱟ ᱥᱮ ᱵᱟᱝᱼᱟ?
ᱩᱸ ᱟᱞᱮ ᱥᱮᱱᱟᱜ ᱠᱟᱹᱢᱤ ᱫᱚ ᱱᱤᱛ ᱦᱚᱸ ᱩᱸ ᱠᱷᱮᱛ ᱠᱚᱠᱚ ᱥᱤ ᱵᱟᱲᱟᱭ ᱫᱟ ᱾ ᱜᱟᱹᱪᱷᱤ, ᱜᱟᱹᱪᱷᱤ ᱵᱟᱝ ᱞᱟᱹᱴᱩ ᱠᱟᱱᱟ ᱾
ᱚ ᱟᱪᱪᱷᱟ, ᱟᱪᱪᱷᱟ ᱛᱟᱦᱚᱞᱮ ᱜᱟᱹᱪᱷᱤ ᱠᱚᱫᱚ ᱛᱤᱥ ᱯᱮ ᱮᱨ ᱠᱟᱫ ᱛᱮ ᱵᱟᱝ ᱞᱟᱹᱴᱩ ᱠᱟᱱᱟ?
ᱜᱟᱹᱪᱷᱤ ᱫᱚ ᱦᱳᱭ ᱱᱟ ᱯᱚᱸᱫᱽᱨᱚ ᱫᱤᱱ ᱜᱟᱱ ᱦᱳᱭ ᱱᱟ᱾
ᱚ ᱛᱟᱦᱚᱞᱮ ᱮᱠᱟᱞ ᱛᱮ ᱛᱤᱥ ᱨᱚᱦᱚᱭᱚᱜᱼᱟ? ᱮᱠᱷᱚᱱᱚ ᱥᱚᱢᱚᱭ ᱛᱟᱦᱚᱞᱮ ᱮᱠᱷᱚᱱᱚ ᱯᱚᱸᱱᱮᱨᱚ ᱫᱤᱱ ᱯᱚᱨ ᱜᱟᱱ ᱨᱚᱦᱚᱭ ᱦᱳᱭᱳᱜᱼᱟ ᱥᱮ ᱪᱮᱫ
ᱦᱮᱸ, ᱦᱮᱸ᱾
ᱚᱱᱠᱟ ᱜᱮ ᱵᱟᱝ, ᱟᱫᱚ ᱟᱯᱮ ᱥᱮᱱᱟᱜ ᱥᱟᱱᱟᱢ ᱪᱟᱥ ᱠᱟᱹᱢᱤ ᱜᱮ ᱢᱟᱱᱮ ᱡᱷᱚᱛᱚ ᱦᱚᱲ ᱱᱚᱝᱠᱟ ᱥᱮ, ᱠᱤᱪᱷᱩ ᱜᱟᱱ ᱦᱚᱲ ᱫᱚ ᱠᱚ ᱞᱟᱦᱟ ᱠᱟᱫᱟ ᱠᱟᱹᱢᱤ ᱠᱚ?
ᱠᱤᱪᱷᱩ ᱜᱟᱱ ᱫᱚ ᱠᱚ ᱞᱟᱦᱟᱣ ᱠᱟᱱ ᱜᱮᱭᱟ᱾ ᱩᱸ ᱱᱚᱶᱟ ᱟᱞᱮᱭᱟᱜ ᱠᱩ ᱱᱚᱣᱟ ᱟᱞᱮᱭᱟᱜ ᱮᱨᱤᱭᱟ ᱨᱮᱱ ᱫᱩᱥᱨᱟ ᱮᱲᱤᱭᱟ ᱡᱟᱦᱟᱸᱭ ᱠᱚ ᱦᱮᱱᱟᱜ ᱠᱚᱣᱟ, ᱩᱱᱠᱩ ᱫᱚ ᱠᱚ ᱞᱟᱦᱟ ᱟᱠᱟᱱ ᱜᱮᱭᱟ, ᱟᱞᱮ ᱮᱲᱤᱭᱟ ᱵᱟ ᱟᱞᱮ ᱨᱮᱱ ᱮᱲᱤᱭᱟ ᱨᱮᱱ ᱦᱚᱲ ᱠᱚ ᱫᱚ ᱢᱟᱱᱮ ᱛᱟᱭᱚᱢ ᱜᱮ ᱠᱚ ᱨᱚᱦᱚᱭ ᱜᱮᱭᱟ ᱾
ᱚ ᱛᱟᱦᱚᱞᱮ ᱠᱤᱪᱷᱩ ᱜᱟᱱ ᱦᱚᱲ ᱫᱚ ᱠᱚ ᱞᱟᱦᱟ ᱠᱟᱱᱟ, ᱠᱤᱪᱷᱩ ᱜᱟᱱ ᱦᱚᱲ ᱫᱚ ᱛᱟᱭᱱᱚᱢ ᱨᱮ ᱢᱮᱱᱟᱜ ᱠᱚᱣᱟ ᱥᱮ ᱾
ᱦᱮᱸ, ᱦᱮᱸ ᱾
ᱟᱨ ᱟᱯᱮ ᱥᱮᱫ ᱚᱱᱛᱮ ᱫᱚ ᱪᱮᱫ ᱞᱮᱠᱟ?
ᱟᱞᱮ ᱥᱮᱫ ᱦᱚᱸ ᱚᱱᱠᱟ ᱜᱮ, ᱢᱟᱱᱮ ᱠᱤᱪᱷᱩ ᱜᱟᱱ ᱦᱚᱲ ᱫᱚ ᱡᱩᱱ ᱢᱟᱥ ᱨᱮᱜᱮ ᱠᱚ ᱨᱚᱦᱚᱭ ᱠᱟᱫᱟ ᱟᱨ ᱠᱤᱪᱷᱩ ᱜᱟᱱ ᱦᱚᱲ ᱫᱚ ᱠᱤᱪᱷᱩ ᱜᱟᱱ ᱦᱚᱲ ᱫᱚ ᱵᱟᱠᱤ ᱢᱮᱱᱟᱜ ᱛᱟᱠᱚ ᱜᱮᱭᱟ ᱾
ᱚ ᱟᱨ ᱚᱱᱛᱮ ᱛᱟᱦᱚᱞᱮ ᱟᱯᱮ ᱥᱮᱫ ᱠᱷᱮᱛ ᱠᱚ ᱫᱚ ᱵᱷᱟᱜᱽ ᱛᱮ ᱧᱟᱢᱚᱜ ᱠᱟᱱ ᱜᱮᱭᱟ ᱥᱮ ᱵᱟᱝ?
ᱦᱮᱸ, ᱦᱮᱸ ᱵᱷᱟᱜᱽ ᱛᱮ ᱫᱚ ᱚᱱᱟ ᱟᱫᱚ ᱡᱟᱦᱟᱸᱭ ᱡᱩᱫᱤ ᱚᱱᱠᱟ ᱨᱚᱦᱚᱭ ᱟᱨ ᱠᱤᱪᱷᱩ ᱜᱟᱱ ᱦᱚᱲ ᱢᱟ ᱢᱮᱱᱟᱜ ᱠᱚᱣᱟ ᱨᱚᱦᱚᱭ ᱠᱚ ᱠᱷᱮᱛ ᱠᱚ ᱡᱟᱹᱥᱛᱤ ᱜᱮᱛᱟ ᱠᱚᱣᱟ ᱛᱚ, ᱨᱚᱦᱚᱭ ᱠᱚ ᱫᱚ ᱵᱟᱝ ᱥᱟᱱᱟᱭᱮᱫ ᱠᱚᱣᱟ ᱥᱮ ᱾ ᱵᱟᱠᱷᱟᱱ ᱫᱚ ᱠᱤᱪᱷᱩ ᱜᱟᱱ ᱦᱚᱲ ᱫᱚ ᱟᱹᱰᱤ ᱢᱟᱱᱮ ᱩᱱᱟᱹᱜ ᱜᱟᱱ ᱪᱟᱥ ᱦᱚᱸ ᱵᱟᱝ ᱥᱟᱱᱟ ᱠᱚᱣᱟ ᱡᱮᱨᱚᱠᱚᱢ ᱢᱤᱫᱴᱟᱝ
ᱟᱫᱚ ᱩᱱᱠᱩ ᱫᱚ ᱦᱮᱸ ᱚᱱᱠᱟᱱ ᱠᱷᱮᱛ ᱠᱚ ᱮᱢᱚᱜ ᱜᱮᱭᱟ ᱠᱚ ᱾
ᱟᱫᱚ ᱪᱮᱫ ᱞᱮᱠᱟ ᱠᱚ ᱮᱢᱚᱜ ᱜᱮᱛᱮ, ᱯᱚᱭᱥᱟ ᱫᱤᱭᱮ ᱥᱮ ᱦᱩᱲᱩ?
ᱦᱳᱭ, ᱟᱫᱚ ᱚᱱᱟ ᱫᱚ ᱱᱤᱡᱮ ᱪᱮᱛᱟᱱ ᱨᱮᱜᱮ, ᱟᱫᱚ ᱟᱹᱵᱤᱱ ᱪᱮᱫ ᱞᱮᱠᱟ ᱵᱤᱱ ᱠᱟᱛᱷᱟᱭᱟ ᱡᱮ, ᱦᱩᱲᱩ ᱮ-ᱮᱢᱚᱜ ᱮᱢ ᱦᱩᱭᱩᱜᱼᱟ ᱥᱮ ᱯᱚᱭᱥᱟ ᱮᱢ ᱦᱳᱭᱳᱜᱼᱟ᱾ ᱟᱫᱚ ᱟᱵᱤᱱ ᱚᱱᱟ ᱨᱚᱯᱚᱲ ᱠᱟᱛᱮ ᱚᱱᱟ ᱫᱚ ᱥᱟᱞᱟ ᱜᱚᱴᱟ ᱠᱟᱛᱮ ᱵᱤᱱ
ᱚ
ᱥᱮ ᱱᱚᱛᱮ ᱦᱚᱸ ᱚᱱᱠᱟ ᱜᱮ ᱵᱚᱞᱮ᱾ ᱦᱳᱲᱳ ᱫᱚ ᱵᱟᱠᱚ ᱦᱟᱛᱟᱣ ᱜᱮᱭᱟ ᱾ ᱯᱚᱭᱥᱟ ᱠᱚ ᱦᱟᱸᱛᱟᱣ ᱞᱟᱦᱟᱭᱟ, ᱯᱚᱭᱥᱟ ᱠᱚ ᱦᱟᱸᱛᱟᱣ ᱞᱟᱦᱟᱭᱟ ᱾ ᱟᱨ ᱡᱟ ᱠᱷᱚᱨᱪᱟ ᱦᱳᱭᱳᱜᱼᱟ, ᱚᱱᱟ ᱫᱚ ᱟᱹᱞᱤᱧᱟᱜ ᱜᱮ, ᱡᱟ ᱠᱷᱚᱨᱪᱟ ᱦᱩᱲᱩ ᱨᱚᱦᱚᱭ ᱛᱮ ᱜᱮ ᱜᱮᱫ ᱫᱷᱟᱹᱵᱤᱡᱽ ᱦᱳᱲᱳ ᱨᱟᱠᱟᱵ ᱫᱷᱟᱹᱵᱤᱡ, ᱟᱹᱞᱤᱧᱟᱜ ᱠᱷᱚᱨᱪᱟ᱾ ᱛᱟᱨᱯᱚᱨ ᱮ ᱢᱟᱱᱮ ᱛᱟᱨᱯᱚᱨ ᱡᱟ ᱞᱟᱵᱷ ᱦᱳᱭᱳᱜᱼᱟ, ᱚᱱᱟ ᱟᱹᱞᱤᱧᱟᱜ ᱜᱮ ᱯᱚᱨᱚᱛᱷᱚᱢ ᱨᱮ ᱯᱚᱭᱥᱟ ᱠᱚ ᱦᱟᱛᱟᱣᱟ ᱾
ᱚ ᱟᱪᱪᱷᱟ, ᱟᱪᱪᱷᱟ, ᱟᱪᱪᱷᱟ ᱛᱟᱦᱚᱞᱮ ᱟᱫᱚ ᱛᱟᱭᱱᱚᱢ ᱫᱟᱨᱟᱢ ᱫᱚ ᱪᱮᱫ ᱜᱮ ᱚᱱᱠᱟᱱᱟᱜ ᱫᱚ ᱢᱟᱱᱮ ᱵᱟᱝ ᱠᱚ
ᱵᱟᱝ, ᱵᱟᱝ ᱾
ᱟᱪᱪᱷᱟ ᱾
ᱫᱤᱭᱮ ᱦᱮᱸ ᱟᱵᱮᱱ ᱫᱚ ᱦᱩᱲᱩ ᱠᱩᱵᱮᱱ ᱨᱚᱦᱚᱭ ᱠᱟᱫᱟ ᱥᱮ ᱵᱟᱝ?
ᱦᱩᱲᱩ ᱠᱚ ᱟᱦᱚ ᱦᱩᱲᱩ ᱠᱚᱫᱚ ᱦᱮᱸ ᱨᱚᱦᱚᱭ ᱦᱩᱭ ᱠᱟᱱ ᱜᱮᱭᱟ, ᱟᱨ ᱠᱤᱪᱷᱩ ᱢᱟᱱᱮ ᱠᱤᱪᱷᱩ ᱜᱟᱱ ᱴᱚᱴᱷᱟ ᱨᱮᱫᱚ ᱨᱚᱦᱚᱭ ᱠᱚᱫᱚ ᱵᱟᱝ ᱦᱩᱭ ᱠᱟᱱᱟ, ᱚᱱᱮ ᱠᱤᱪᱷᱩ ᱫᱤᱱ ᱯᱚᱨ ᱦᱩᱭᱩᱜ ᱜᱮᱭᱟ ᱾ ᱢᱟᱱᱮ ᱠᱤᱪᱷᱩ ᱫᱤᱱ ᱯᱚᱨ ᱛᱚ, ᱱᱚᱣᱟ ᱴᱟᱭᱤᱢ ᱜᱮ ᱱᱚᱣᱟ ᱞᱟᱜᱟ ᱞᱟᱹᱜᱤᱫ ᱜᱮ ᱨᱚᱦᱚᱭ ᱦᱩᱭᱩᱜᱼᱟ ᱾
ᱢᱟᱱᱮ ᱟᱵᱮᱱᱟᱜ ᱠᱷᱮᱛ ᱜᱮ ᱥᱮ ᱮᱴᱟᱜ ᱦᱚᱲᱟᱜ?
ᱵᱟᱝ ᱟᱱ ᱟᱫᱚ ᱦᱮᱸ ᱱᱚᱣᱟ ᱠᱚᱫᱚ ᱡᱷᱚᱛᱚ ᱟᱹᱞᱤᱧᱟᱜ ᱠᱷᱮᱛ ᱜᱮ, ᱟᱹᱞᱤᱧ ᱫᱚ ᱚᱱᱠᱟ ᱵᱷᱟᱜ ᱛᱮᱫᱚ ᱵᱟᱝ ᱞᱤᱧ ᱨᱚᱦᱚᱭ ᱫᱚ ᱾
ᱚ
ᱵᱷᱟᱜ ᱛᱮᱫᱚ ᱨᱚᱦᱚᱭ ᱵᱟᱲᱟ ᱦᱩᱭ ᱠᱟᱱᱟ, ᱚᱱᱟ ᱫᱚ ᱦᱟᱱᱮ ᱟᱨ ᱢᱤᱫ ᱫᱷᱟᱣ ᱨᱚᱦᱚᱭ ᱨᱮ ᱡᱟᱦᱟᱸ ᱡᱟᱦᱟᱸ, ᱡᱟᱦᱟᱸ ᱨᱮᱭᱟᱲ ᱫᱤᱱ ᱠᱷᱚᱱ ᱵᱚᱱ ᱨᱚᱦᱚᱭ ᱜᱮᱭᱟ, ᱜᱚᱨᱚᱢ ᱫᱤᱱ ᱯᱚᱨᱡᱚᱱᱛᱚ ᱦᱳᱭ, ᱦᱳᱭ ᱩᱱ ᱡᱚᱠᱷᱚᱱ ᱜᱮ ᱵᱷᱟᱜᱽ ᱛᱮ ᱨᱚᱦᱚᱭ ᱵᱟᱲᱟ ᱦᱩᱭᱩ ᱠᱟᱱᱟ, ᱛᱚᱵᱮ ᱡᱟᱹᱯᱩᱫ ᱠᱚᱨᱮ ᱫᱚ ᱵᱟᱝ ᱨᱚᱦᱚᱭ ᱠᱟᱱᱟ ᱾
ᱟᱹᱞᱤᱧ ᱦᱚᱸ ᱱᱤᱭᱟᱹ ᱡᱟᱹᱯᱩᱫ ᱨᱮᱫᱚ ᱢᱤᱫᱴᱮᱱ ᱞᱤᱧ ᱦᱟᱛᱟᱣ ᱠᱟᱫᱟ ᱵᱷᱟᱜ ᱛᱮ ᱚᱱᱟ ᱨᱮᱜᱮ ᱞᱤᱧ ᱨᱚᱦᱚᱭ ᱞᱟᱹᱜᱤᱫ ᱞᱤᱧ ᱾
ᱟᱪᱷᱟ, ᱟᱪᱪᱷᱟ ᱾
ᱦᱩᱸ ᱾
ᱟᱫᱚ ᱪᱮᱫ ᱞᱮᱠᱟ ᱚᱱᱟ ᱠᱟᱹᱣᱰᱤ ᱠᱚ ᱯᱳᱭᱞᱳ ᱨᱮᱜᱮᱵᱤᱱ ᱮᱢᱠᱮᱜᱼᱟ ᱥᱮ
ᱦᱩᱸ ᱯᱩᱭᱞᱩ ᱨᱮᱜᱤ ᱞᱤᱧ ᱮᱢ ᱠᱟᱫᱟ ᱾
ᱟᱪᱪᱷᱟ, ᱟᱪᱪᱷᱟ ᱾
ᱦᱩᱸ ᱢᱤᱫ ᱵᱤᱜᱷᱟᱹ ᱞᱤᱧ ᱦᱟᱛᱟᱣ ᱠᱟᱫᱟ ᱾ ᱟᱫᱚ ᱢᱤᱫ ᱵᱤᱜᱷᱟᱹ ᱨᱮ ᱪᱟᱨ ᱦᱟᱡᱟᱨ ᱴᱟᱠᱟ ᱠᱚ ᱦᱟᱛᱟᱣ ᱫᱟ, ᱞᱟᱦᱟ ᱨᱮᱜᱮ ᱠᱚ ᱦᱟᱛᱟᱣ ᱟᱠᱟᱫᱟ ᱾ ᱦᱩᱸ ᱫᱤᱭᱮ ᱟᱹᱞᱤᱧ
ᱛᱟᱦᱚᱞᱮ ᱚᱱᱠᱟ ᱫᱚ ᱞᱟᱵᱚᱜ ᱟᱨ ᱠᱷᱚᱛᱤᱭᱟᱜ ᱫᱚ ᱚᱱᱟ ᱫᱚ ᱛᱟᱦᱚᱞᱮ ᱴᱳᱴᱟᱞᱤ ᱡᱩᱫᱤ ᱥᱟᱵ ᱠᱟᱹᱫᱟᱹᱧ ᱞᱟᱵᱷ ᱠᱚ ᱵᱟᱝ ᱦᱩᱭ ᱞᱮᱱᱟ, ᱛᱟᱦᱚᱞᱮ ᱚᱱᱟ ᱫᱚ ᱟᱵᱤᱱᱟᱜ ᱤᱭᱟᱹ ᱠᱷᱚᱱ ᱜᱮ ᱠᱷᱚᱨᱪᱟ ᱫᱚ ᱦᱩᱭ ᱱᱟ ᱾
ᱦᱮᱸ, ᱦᱮᱸ ᱡᱩᱫᱤ ᱞᱟᱵᱷ ᱠᱚ ᱵᱟᱝ ᱦᱩᱭ ᱞᱮᱱᱠᱷᱟᱡ ᱫᱚ ᱞᱚᱥ ᱾
ᱚᱱᱟ ᱜᱮᱛᱚ, ᱟᱞᱮ ᱱᱚᱛᱮ ᱫᱚ ᱚᱱᱠᱟ ᱫᱚ ᱵᱟᱝᱼᱟ, ᱯᱳᱭᱞᱳ ᱨᱮᱫᱚ ᱵᱟᱠᱚ ᱦᱟᱛᱟᱣᱟ ᱾ ᱛᱚᱵᱮ ᱯᱚᱨᱮ ᱛᱮᱠᱚ ᱦᱟᱛᱟᱣᱼᱟ, ᱟᱨ ᱦᱩᱲᱩ ᱦᱚᱸ ᱡᱩᱫᱤ ᱵᱤᱱ ᱠᱟᱛᱷᱟ ᱟᱠᱳ ᱟᱫᱚ ᱛᱚ ᱡᱩᱫᱤ ᱮᱠᱟᱞ ᱜᱮ ᱫᱚᱢᱮ ᱞᱚᱥ ᱨᱮ ᱪᱟᱞᱟᱣᱱᱟ ᱟᱫᱚ ᱚᱱᱠᱟ ᱫᱚᱠᱚ ᱵᱩᱡᱷᱟᱹᱣ ᱜᱮᱭᱟ ᱡᱮ ᱵᱟᱝ ᱦᱩᱭ ᱠᱟᱱᱟ, ᱟᱫᱚ ᱛᱤᱱᱟᱹᱜ ᱫᱚᱢ ᱦᱟᱛᱟᱣᱟ ᱾
ᱦᱮᱸ, ᱦᱮᱸ ᱾
ᱦᱳᱭ ᱦᱳᱭ ᱚᱱᱮ ᱚᱱᱠᱟᱼᱼ
ᱦᱩᱸ
ᱟᱨ ᱛᱟᱦᱞᱮ ᱫᱟᱠᱟ ᱠᱚᱫᱚ ᱡᱚᱢ ᱵᱟᱲᱟ ᱦᱩᱭ ᱱᱟ ᱥᱮ ᱵᱟᱝ
ᱦᱮᱸ ᱫᱟᱠᱟ ᱠᱚᱫᱚ ᱱᱤᱛᱚᱜ ᱫᱚ ᱮᱠᱟᱞ ᱛᱮ ᱵᱟᱝ ᱮᱠᱟᱞ ᱛᱮ ᱠᱤᱪᱷᱩ ᱠᱷᱚᱱ ᱯᱚᱨ ᱢᱟᱱᱮᱼᱼ ᱧᱤᱫᱟᱹ ᱨᱮᱱᱟᱜ ᱫᱟᱠᱟ ᱡᱚᱢ ᱟᱫᱚ ᱱᱚᱣᱟ ᱴᱟᱭᱤᱢ ᱢᱟ ᱫᱟᱠᱟ ᱠᱚᱫᱚ ᱡᱚᱢ ᱫᱚ ᱵᱟᱝ ᱥᱟᱱᱟ ᱜᱮᱭᱟ
ᱦᱮᱸ ᱱᱤᱭᱟᱹ ᱴᱟᱭᱤᱢ ᱫᱚ ᱵᱚᱞᱮ ᱦᱮᱸ ᱪᱟᱭ ᱱᱟᱥᱛᱟ ᱠᱚ
ᱦᱳᱭ ᱦᱳᱭ ᱚᱱᱟ ᱦᱟᱞᱠᱟ ᱠᱷᱟᱵᱟᱨ ᱠᱚ ᱜᱮ ᱴᱷᱤᱠ ᱜᱮᱭᱟ
ᱦᱮᱸ
ᱟ ᱛᱟᱦᱞᱮ ᱟᱵᱮᱱ ᱥᱮᱫ ᱚᱱᱛᱮ ᱦᱟᱹᱠᱩ ᱜᱚᱡ ᱠᱚᱫᱚ ᱵᱮᱱ ᱪᱟᱞᱟᱜ ᱠᱟᱱᱟ ᱥᱮ ᱵᱟᱝ
ᱦᱮᱸ ᱦᱮᱸ ᱦᱮᱸ ᱦᱟᱹᱠᱩ ᱱᱚᱣᱟ ᱴᱟᱭᱤᱢ ᱟᱹᱰᱤ ᱡᱳᱨ ᱠᱚ ᱧᱟᱢᱚᱜ ᱠᱟᱱᱟ ᱦᱳᱭ ᱥᱮ ᱟᱹᱰᱤ ᱨᱚᱠᱚᱢ ᱠᱚᱢ ᱛᱮᱠᱚ ᱥᱟᱵᱮᱫ ᱠᱚᱣᱟ ᱯᱟᱹᱥᱤ ᱡᱟᱞ ᱛᱮ ᱥᱟᱶ ᱛᱮᱼᱼ ᱯᱟᱴᱟ ᱠᱚ, ᱡᱟᱦᱟᱸ ᱛᱤᱱᱟᱹᱜ ᱢᱟᱱᱮ ᱦᱟᱹᱠᱳ ᱥᱟᱵ ᱨᱮᱱᱟᱜ ᱡᱟᱦᱟᱸ ᱛᱤᱱᱟᱹᱜ ᱡᱤᱱᱤᱥ ᱥᱟᱯᱟᱵ ᱠᱚ ᱢᱮᱱᱟᱜ
ᱦᱮᱸ ᱦᱮᱸ
ᱟᱹᱰᱤ ᱡᱳᱨ ᱠᱚ ᱥᱟᱵᱚᱜ ᱠᱟᱱᱟ ᱟᱫᱚ ᱡᱟᱹᱥᱛᱤ ᱜᱮ ᱱᱚᱣᱟ ᱴᱟᱭᱤᱢ ᱫᱚ ᱦᱟᱹᱱᱠᱩ᱾ ᱤᱭᱟᱹ ᱦᱟᱹᱠᱳ ᱠᱚ ᱥᱟᱵᱚᱜ ᱠᱟᱱᱟ, ᱪᱤᱞᱤ ᱠᱚ ᱢᱮᱛᱟ ᱠᱚᱣᱟ ᱡᱟᱦᱟᱸ ᱩᱱᱠᱩ ᱠᱟᱹᱴᱤᱡ ᱦᱟᱹᱠᱳ᱾
ᱠᱟᱹᱴᱤᱡ ᱦᱟᱹᱠᱳ, ᱩᱱᱠᱩ ᱪᱚᱰᱜᱚᱡ ᱠᱩᱡᱼᱼ
ᱦᱚᱸ ᱠᱳᱭ ᱯᱩᱴᱷᱤ, ᱠᱳᱭ ᱯᱩᱴᱷᱤ ᱠᱚ ᱚᱱᱠᱟᱱ ᱠᱚ ᱪᱚᱰᱜᱚᱡ ᱞᱮᱴᱷᱟ ᱠᱚ᱾
ᱦᱩᱸ ᱦᱩᱸ ᱟᱹᱞᱤᱧ ᱦᱚᱸ ᱩᱱ᱾ ᱚᱠᱟ ᱢᱤᱫ ᱫᱤᱱ ᱞᱤᱧ ᱪᱟᱞᱟᱣ ᱞᱮᱱᱟ ᱦᱟᱹᱠᱩ ᱜᱚᱡ, ᱟᱫᱚᱼᱼ
ᱢᱤᱫᱴᱮᱡ ᱞᱤᱧ ᱧᱟᱢ ᱞᱮᱫᱮᱭᱟ ᱢᱟᱹᱜᱽᱲᱤ ᱦᱟᱹᱠᱩ, ᱟᱨ ᱢᱤᱫᱴᱮᱡ ᱨᱳᱰᱜᱩ ᱢᱤᱫᱼᱢᱤᱫ᱾ ᱴᱮᱱᱼᱨᱩᱰᱜᱩ ᱟᱨ ᱵᱟᱨᱭᱟ ᱪᱚᱰᱜᱚᱡᱼᱼ ᱟᱨ ᱵᱟᱹᱞᱤᱧ ᱪᱟᱥ ᱪᱟᱞᱟᱣ ᱠᱟᱱᱟ ᱢᱤᱫ ᱛᱟᱨᱯᱚᱨ ᱠᱷᱚᱡ ᱫᱚ ᱢᱤᱫ ᱫᱤᱱ ᱦᱚᱸ᱾ ᱟ ᱛᱮᱦᱮᱧ ᱞᱤᱧ ᱪᱟᱞᱟᱜ ᱟᱹᱞᱤᱧ ᱢᱮᱱ ᱫᱟᱹᱧ, ᱧᱤᱫᱟᱹ ᱥᱮᱜ ᱦᱟᱸᱜ ᱞᱤᱧ ᱩᱸᱰᱩᱝᱚᱜᱼᱟ᱾
ᱟᱫᱚ ᱟᱵᱤᱱ ᱫᱚ ᱡᱟᱹᱥᱛᱤ ᱫᱚ, ᱦᱮᱸ ᱦᱮᱸ ᱟᱫᱚ ᱟᱵᱤᱱ ᱫᱚ ᱡᱟᱹᱥᱛᱤ ᱪᱮᱫ ᱛᱮᱵᱤᱱ ᱥᱟᱵ ᱠᱚᱜᱮᱭᱟ?
ᱱᱚᱣᱟ ᱚᱱᱟ ᱜᱳᱞᱜᱮ ᱢᱩᱪᱩ ᱵᱟᱹᱱᱩᱜᱼᱟ ᱚᱱᱟ, ᱚᱱᱟ ᱛᱮᱞᱤᱧ ᱥᱟᱵ ᱠᱚᱜᱮᱭᱟ᱾
ᱚ ᱢᱟᱱᱮ ᱠᱷᱮᱛ ᱨᱮᱵᱤᱱ ᱚᱰᱟᱣ ᱜᱮᱭᱟ ᱥᱮ ᱪᱮᱫ?
ᱵᱟᱝ ᱵᱟᱝ ᱱᱚᱜᱼᱚᱭ ᱟᱸ ᱯᱩᱞᱩᱭ ᱠᱚ ᱢᱮᱛᱟᱜᱼᱟ ᱚᱱᱟᱴᱟᱜ᱾
ᱟᱪᱪᱷᱟ ᱟᱪᱪᱷᱟ, ᱢᱟᱱᱮ ᱚᱱᱟ ᱫᱚ ᱪᱮᱫᱠᱟ ᱢᱟᱱᱮ ᱪᱮᱫ ᱞᱮᱠᱟ ᱠᱟᱛᱮ ᱦᱟᱹᱠᱳ ᱡᱷᱟᱹᱞᱤ ᱦᱳᱭᱳᱜᱼᱟ ᱚᱱᱟ ᱨᱮ?
ᱱᱚᱣᱟ ᱛᱮᱧᱼᱼ ᱠᱷᱮᱛ ᱠᱚᱨᱮ ᱵᱤᱱ ᱪᱟᱞᱟᱜ ᱠᱷᱟᱸᱡ ᱟᱫᱚ ᱦᱟᱠᱳ ᱵᱤᱱ ᱧᱮᱞ ᱟᱹᱜᱩ ᱠᱮᱜᱼᱠᱚ ᱞᱟᱲᱟᱜ ᱠᱟᱱᱟ
ᱫᱤᱭᱮ, ᱴᱟᱯᱟ ᱞᱮᱠᱟ ᱦᱮᱱᱟᱜᱼᱟ ᱥᱤᱢᱟᱜ ᱴᱟᱯᱟ ᱞᱮᱠᱟ ᱚᱱᱟ ᱛᱮ ᱵᱤᱱ ᱯᱚᱴᱚᱢ ᱪᱤᱛᱟᱱ ᱠᱷᱚᱡ ᱵᱤᱱ ᱯᱚᱴᱚᱢ ᱠᱚᱣᱟ, ᱦᱩᱸ ᱦᱩᱸ ᱯᱚᱴᱚᱢ ᱠᱚᱣᱟ ᱵᱤᱱ ᱟᱫᱚᱼᱼ ᱛᱚ ᱯᱚᱴᱚᱢ ᱠᱚᱛᱮ ᱢᱚᱸᱡᱽᱛᱮ ᱜᱚᱴᱟ ᱟᱹᱲᱤᱼᱼ ᱧᱮᱞ ᱦᱩᱭᱩᱜᱼᱟ ᱯᱷᱟᱸᱠ ᱡᱟᱛᱮ ᱵᱟᱝ ᱛᱟᱦᱮᱱ ᱛᱟᱨᱯᱚᱨ ᱵᱷᱤᱛᱨᱤ ᱨᱮ ᱛᱤ ᱵᱷᱚᱨᱟᱣ ᱠᱟᱛᱮᱜ ᱞᱤᱧ ᱥᱟᱵᱮᱭᱟ ᱦᱟᱹᱠᱩ᱾
ᱟᱪᱪᱷᱟ ᱟᱪᱪᱷᱟ ᱟᱪᱪᱷᱟ
ᱦᱩᱸ
ᱚᱱᱠᱟᱱ ᱵᱮᱯᱟᱨ ᱛᱟᱦᱚᱞᱮᱼᱼ
ᱛᱚ ᱚᱱᱟ ᱛᱮ ᱛᱟᱦᱚᱞᱮ ᱟᱹᱰᱤ ᱡᱟᱹᱥᱛᱤ ᱜᱮ ᱦᱟᱹᱠᱩ ᱠᱚ ᱥᱟᱵᱚᱜ ᱜᱮᱭᱟ ᱥᱮ ᱪᱮᱫ?
ᱦᱮᱸ ᱱᱚᱣᱟ ᱛᱮᱦᱚᱸ ᱠᱚ ᱥᱟᱵᱚᱜ ᱜᱮᱭᱟ ᱟᱹᱰᱤ ᱡᱟᱹᱥᱛᱤ, ᱞᱟᱹᱴᱩ ᱦᱟᱠᱩ ᱠᱚ ᱥᱟᱵᱚᱜ ᱜᱮᱭᱟ᱾ ᱛᱟᱨᱯᱚᱨ ᱠᱟᱹᱴᱤᱡ ᱦᱟᱹᱠᱩ ᱫᱚ ᱠᱚᱢ ᱜᱮᱠᱚ ᱥᱟᱵᱚᱜᱼᱟ, ᱞᱟᱹᱴᱩ ᱦᱟᱹᱠᱩ ᱫᱚ ᱢᱚᱡᱽ ᱜᱮᱠᱚ ᱥᱟᱵᱚᱜᱼᱟ, ᱱᱤᱭᱟᱹ ᱞᱟᱹᱴᱩ ᱜᱮ ᱦᱮᱱᱟᱜᱼᱟ᱾
ᱱᱚ ᱚᱱᱟ ᱫᱚ ᱛᱟᱦᱚᱞᱮ ᱡᱟᱹᱥᱛᱤ ᱫᱚ ᱞᱟᱹᱴᱩ ᱦᱟᱠᱩ ᱞᱟᱹᱜᱤᱫ ᱜᱮ ᱵᱮᱥᱟ᱾ ᱦᱩᱸ ᱟᱫᱚ ᱠᱟᱹᱴᱤᱡ ᱦᱟᱹᱠᱩ ᱫᱚ ᱚᱱᱟ ᱨᱮᱫᱚ, ᱟᱫᱚ ᱠᱟᱹᱴᱤᱡ ᱦᱟᱹᱠᱩ ᱫᱚ ᱛᱤᱱᱟᱹᱜ ᱡᱳᱨ ᱛᱟᱵᱚᱜ ᱪᱚᱭ ᱪᱮᱠᱟᱜ ᱪᱚᱭ ᱵᱟᱝ᱾
ᱦᱮᱸ ᱯᱩᱥᱠᱩᱡᱚᱜᱼᱟᱭ ᱛᱟᱵᱚᱜᱼᱟᱭ᱾
ᱦᱳᱭ ᱦᱳᱭ ᱦᱳᱭ᱾ ᱚᱱᱟ ᱛᱟᱦᱚᱞᱮ ᱢᱟᱺᱜᱽᱨᱤ ᱚᱱᱠᱟᱱ ᱢᱟᱱᱮ ᱥᱮᱬᱟ ᱥᱮᱬᱟ ᱦᱟᱹᱠᱩ ᱠᱚ ᱞᱟᱹᱴᱩ ᱞᱟᱹᱴᱩ ᱠᱚ, ᱦᱳᱭ ᱟᱪᱪᱷᱟ ᱟᱪᱪᱷᱟ ᱟᱹᱰᱤ ᱮᱠᱫᱚᱢ ᱱᱟᱯᱟᱭᱟᱜᱼᱟ᱾ ᱟᱫᱚ ᱟᱞᱮ ᱥᱮᱫ ᱫᱚ ᱱᱚᱝᱠᱟᱱᱟᱜ ᱫᱚ ᱡᱟᱹᱥᱛᱤ ᱵᱟᱹᱱᱩᱜᱼᱟ, ᱦᱳᱭ ᱥᱮ᱾
ᱦᱚᱸ
ᱟᱫᱚ ᱟᱞᱮ ᱥᱮᱫ ᱫᱚ ᱡᱟᱹᱥᱛᱤ ᱫᱚ ᱚᱱᱮ ᱤᱭᱟᱹ ᱞᱮᱠᱟᱱᱟᱜ ᱤᱭᱟᱹ ᱠᱚᱜᱮ ᱢᱮᱱᱟᱜᱼᱟ, ᱛᱚ ᱪᱮᱫ ᱞᱮᱠᱟ ᱠᱚ ᱢᱮᱱᱟ ᱡᱮᱢᱚᱱ
ᱦᱩᱸ ᱪᱮᱫ ᱞᱮᱠᱟᱱᱟᱜ?
ᱚᱱᱮ ᱡᱟᱦᱟᱸ ᱫᱚ ᱦᱟᱱᱮ ᱡᱟᱦᱟᱸ ᱟᱲᱮ ᱠᱚᱨᱮ ᱠᱚ ᱚᱰᱟᱣ ᱜᱮᱭᱟ ᱚᱱᱠᱟᱱ ᱡᱤᱱᱤᱥ᱾
ᱚ ᱚᱱᱟ ᱜᱷᱩᱱᱤ ᱠᱩᱠᱩ ᱢᱮᱛᱟᱜᱼᱟ ᱵᱟᱝ ᱜᱷᱩᱱᱤ᱾
ᱦᱳᱭ ᱦᱳᱭ ᱦᱳᱭ ᱜᱷᱩᱱᱤ ᱠᱚ, ᱯᱟᱴᱟ ᱠᱚ, ᱡᱟᱞ ᱠᱚ, ᱟᱨᱚᱱ ᱠᱚ᱾
ᱦᱩᱸ ᱦᱩᱸ
ᱚᱱᱠᱟ ᱠᱟᱱᱟᱜ ᱜᱮ ᱡᱟᱹᱥᱛᱤ ᱢᱮᱱᱟᱜᱼᱟ, ᱚᱱᱠᱟᱱ ᱦᱟᱹᱠᱩ ᱚᱛᱟ ᱞᱮᱠᱟᱱ ᱡᱤᱱᱤᱥᱟᱜ ᱫᱚ ᱥᱮᱨᱚᱠᱚᱢ ᱫᱚ ᱵᱟᱹᱱᱩᱜ
ᱦᱩᱸᱸᱦᱩᱸ ᱟᱹᱞᱤᱧᱟᱜ ᱦᱚᱸ ᱢᱤᱫ ᱴᱮᱱ ᱜᱷᱩᱼᱜᱷᱩᱱᱤ ᱛᱟᱦᱮᱸ ᱠᱟᱱ ᱜᱮᱭᱟ ᱫᱤᱭᱮ ᱟᱸ ᱪᱤᱠᱟᱹᱭᱱᱟ ᱜᱷᱩᱱᱤ ᱞᱤᱧ ᱚᱰᱟᱣ ᱠᱟᱫ ᱛᱟᱦᱮᱱᱟ ᱱᱟᱞᱟᱨᱮ ᱟᱫᱚ ᱡᱷᱮᱲᱮᱭ ᱫᱟᱜ ᱠᱮᱫᱟ, ᱫᱟᱜ ᱯᱮᱨᱮᱡ ᱱᱟ, ᱫᱟᱜ ᱟᱹᱛᱩ ᱪᱟᱞᱟᱣᱮᱱ ᱚᱠᱟ ᱥᱮᱫ ᱪᱚ ᱟᱫᱮᱱ ᱛᱟᱹᱟᱞᱤᱧᱟ
ᱟᱪᱪᱷᱟ ᱟᱪᱪᱷᱟ, ᱟᱫᱚ ᱵᱟᱝ ᱧᱟᱢ ᱞᱮᱱᱟ ᱯᱟᱸᱡᱟ ᱫᱚ ᱯᱟᱸᱡᱟ ᱞᱮᱫᱼᱟ ᱵᱤᱱ ᱥᱮ ᱵᱟᱝᱼᱟ?
ᱯᱟᱸᱡᱟ ᱜᱮ ᱟᱫᱚ ᱚᱠᱟ ᱥᱮᱫ ᱪᱚ ᱪᱟᱞᱟᱣᱱᱟ ᱥᱮ ᱚᱠᱚᱭ ᱠᱩ ᱤᱛᱠᱤᱨ ᱠᱮᱫ ᱛᱟᱹᱞᱤᱧᱟ ᱵᱟᱹᱞᱤᱧ ᱢᱚᱱᱟ ᱦᱚᱭ ᱡᱟᱦᱟᱸᱭ ᱠᱩ ᱤᱫᱤ ᱠᱮᱫ ᱛᱟᱹᱞᱤᱧᱟ
ᱟᱪᱪᱷᱟ ᱟᱪᱪᱷᱟ, ᱦᱟᱠᱳ ᱡᱟᱹᱥᱛᱤ ᱠᱚ ᱡᱷᱟᱹᱞᱤ ᱞᱤᱱᱟ ᱥᱮ ᱪᱮᱫ?
ᱢᱚᱱᱮ ᱦᱳᱭ, ᱟᱹᱞᱤᱧ ᱵᱟᱹᱞᱤᱧ ᱪᱟᱞᱟᱣ ᱞᱮᱱᱟ ᱛᱚ ᱱᱚᱝᱠᱟ ᱧᱤᱫᱟᱹ ᱟᱹᱭᱩᱵ ᱵᱤᱞᱟ ᱞᱤᱧ ᱚᱸᱰᱟᱣ ᱩᱴᱩ ᱞᱮᱫᱟ ᱟᱫᱚ ᱥᱮᱛᱟᱜ ᱞᱤᱧ ᱪᱟᱞᱟᱜ ᱠᱟᱱᱟᱞᱤᱧ ᱧᱮᱞᱫᱟ ᱵᱟᱹᱱᱩᱜ ᱥᱮ ᱩᱛᱩ ᱩᱫ ᱼᱟ
ᱚᱱᱠᱟᱱ ᱢᱟᱱᱮ ᱠᱷᱟᱹᱞᱤ ᱠᱚᱦᱚᱸ ᱠᱚ ᱤᱫᱤ ᱜᱮᱭᱟ ᱥᱮ ᱪᱮᱫ?
ᱪᱮᱫ?
ᱚᱱᱮ ᱜᱷᱩᱱᱤ ᱠᱚᱦᱚᱸ ᱠᱚ ᱤᱫᱤ ᱜᱮᱭᱟ ᱥᱮᱪᱮᱫ?
ᱦᱮᱸ ᱡᱟᱦᱟᱜ, ᱡᱟᱸᱦᱟᱭ ᱠᱩᱫᱚ ᱦᱮᱱᱟᱜ ᱠᱩ ᱜᱮᱭᱟ ᱚᱱᱠᱟᱱ ᱦᱚᱲ ᱤᱫᱤ ᱦᱚᱲ ᱢᱟᱱᱮ ᱫᱤᱠᱩᱴᱼᱫᱤᱠᱩ ᱴᱚᱞᱟ ᱫᱚ ᱱᱚᱰᱮ ᱟᱫᱚ
ᱟᱪᱪᱷᱟ ᱟᱪᱪᱷᱟ
ᱚᱱᱠᱟᱱ ᱦᱚᱲ ᱦᱮᱱᱟᱜ ᱠᱩ ᱜᱮᱭᱟ
ᱢᱟᱱᱮ ᱫᱤᱠᱩ ᱜᱮ ᱫᱤᱠᱩ ᱜᱮ ᱥᱮ ᱪᱮᱫ?, ᱟᱪᱪᱷᱟ ᱟᱪᱪᱷᱟ
ᱟᱪᱪᱷᱟ ᱟᱪᱪᱷᱟ ᱛᱟᱦᱚᱞᱮ ᱟᱯᱮ ᱫᱚ ᱚᱱᱠᱟ ᱫᱤᱠᱩ ᱟᱛᱩ ᱥᱟᱱᱛᱟᱲ ᱟᱛᱩ ᱚᱱᱠᱟ ᱢᱤᱫ ᱴᱷᱮᱱ ᱢᱮᱱᱟᱜ ᱛᱟᱯᱮᱭᱟ ᱥᱮ ?
ᱦᱮᱸ ᱦᱮᱸ ᱫᱤᱠᱩ ᱛᱟᱞᱟ ᱨᱮ ᱦᱮᱱᱟᱜ ᱞᱮᱭᱟ
ᱟᱪᱪᱷᱟ ᱛᱟᱦᱚᱞᱮ ᱡᱟᱥᱛᱤ ᱫᱚ ᱫᱤᱠᱩ ᱢᱮᱱᱟᱜ ᱠᱚᱣᱟ ᱥᱮ ᱥᱟᱱᱛᱟᱲ ᱟᱯᱮ ᱚᱱᱟ ᱥᱟᱭᱮᱰ ᱫᱚ?
ᱱᱚᱣ ᱱᱚᱣᱟ ᱟᱞᱮ ᱟᱛᱩ ᱨᱮ ᱫᱚ ᱡᱟᱹᱥᱛᱤ ᱫᱤᱠᱩ ᱜᱮ ᱦᱮᱱᱟᱜ ᱠᱩᱣᱟ᱾
ᱟᱪᱪᱷᱟ ᱟᱪᱪᱷᱟ᱾
ᱦᱩᱸᱻᱩᱸ ᱟᱨ ᱟᱯᱮ ᱥᱟᱭᱮᱰ ᱫᱚ ᱪᱮᱫ ᱞᱮᱠᱟ᱾
ᱟᱞᱮ ᱥᱮᱫ ᱦᱚᱸ ᱚᱱᱠᱟ ᱜᱮ ᱢᱟᱱᱮ ᱫᱤᱠᱩ ᱟᱹᱛᱩ ᱢᱩᱥᱞᱟᱹ ᱟᱹᱛᱩ ᱥᱟᱱᱛᱟᱲ ᱟᱹᱛᱩ ᱢᱟᱱᱮ ᱡᱷᱚᱛᱚ ᱜᱮ ᱯᱚᱨ ᱯᱚᱨ ᱢᱮᱱᱟᱜ ᱛᱟᱞᱮᱭᱟ᱾ ᱫᱤᱠᱩ ᱟᱛᱩ ᱢᱮᱱᱟᱜ ᱠᱷᱟᱱ ᱛᱟᱯᱳᱨ ᱢᱩᱥᱞᱟᱹ ᱟᱛᱩ ᱵᱟᱝᱠᱷᱟᱱ ᱛᱟᱨᱯᱚᱨ ᱥᱟᱱᱛᱟᱲ ᱟᱛᱩ ᱛᱟᱯᱚᱨᱼᱼ ᱠᱩᱥᱞᱟᱹ ᱠᱩ ᱢᱟᱱᱮ ᱚᱱᱠᱟ ᱜᱮ ᱯᱚᱨ ᱫᱷᱟᱯ ᱠᱮ ᱫᱷᱟᱯ ᱢᱮᱱᱟᱜ
ᱟᱪᱪᱷᱟ᱾
ᱦᱳᱭ, ᱦᱳᱭ
ᱟᱞᱤᱧ ᱴᱷᱮᱱ ᱫᱚ ᱱᱚᱝᱠᱟ ᱫᱚ ᱵᱟᱝ ᱢᱤᱫ ᱴᱮᱱ ᱟᱛᱩ ᱨᱮ ᱜᱤ ᱡᱷᱚᱛᱚ ᱨᱚᱠᱚᱢ ᱦᱚᱲ ᱦᱮᱱᱟᱜ ᱞᱤᱧᱟ᱾
ᱟᱪᱪᱷᱟ ᱟᱪᱪᱷᱟ᱾
ᱢᱮᱥᱟᱞ ᱛᱮ ᱫᱤᱠᱩ, ᱢᱩᱥᱞᱟᱹ, ᱰᱚᱢ ᱵᱟᱹᱠᱛᱤ ᱵᱟᱹᱣᱨᱤ ᱡᱚᱛᱚ ᱨᱚᱠᱚᱢ ᱢᱮᱱᱟᱜ ᱞᱮᱭᱟ᱾
ᱦᱳᱭ, ᱦᱳᱭ ᱟᱞᱮᱥᱮᱫ ᱫᱚ ᱢᱮᱥᱟᱞ ᱛᱮ ᱫᱚ ᱵᱟᱹᱱᱩᱜ ᱠᱚᱣᱟ, ᱛᱚᱵᱮ ᱯᱚᱨ ᱯᱚᱨ ᱢᱮᱱᱟᱜ ᱠᱚᱣᱟ ᱡᱮ ᱱᱚᱣᱟᱴᱟᱜ ᱟᱹᱛᱩ ᱫᱚ ᱫᱤᱠᱩ ᱟᱹᱛᱩ ᱠᱟᱱᱟ ᱛᱟᱯᱼᱼ ᱛᱩ ᱨᱮᱱᱟᱜ ᱫᱚ ᱥᱟᱱᱛᱟᱲ ᱟᱛᱩ ᱛᱟᱨᱯᱚᱨ ᱫᱚ ᱢᱩᱥᱞᱟ ᱚᱱᱠᱟ ᱢᱟᱱᱮ ᱢᱤᱫ ᱴᱷᱮᱱ ᱫᱚ ᱵᱟᱹᱱᱩᱜ ᱞᱮᱭᱟ᱾
ᱦᱮᱸ ᱢᱟᱱᱮ ᱟᱞᱟᱫᱟ ᱟᱞᱟᱫᱟ ᱧᱚᱜ ᱵᱷᱟᱜᱽ ᱵᱷᱟᱜ ᱧᱚᱜ
ᱦᱳᱭ ᱵᱷᱟᱜᱽ ᱵᱷᱟᱜᱽ ᱧᱚᱜ, ᱛᱚᱵᱮ ᱯᱚᱨᱼᱯᱚᱨ ᱢᱮᱱᱟᱜ ᱞᱮᱭᱟ ᱱᱚᱣᱟᱴᱟᱜ ᱫᱚ ᱫᱤᱠᱩ ᱟᱹᱛᱩ ᱠᱟᱱᱟ ᱢᱟᱱᱮ ᱥᱟᱱᱛᱟᱲ ᱟᱹᱛᱩ ᱢᱟᱱᱮ ᱚᱱᱠᱟ᱾
ᱦᱩᱸᱼ ᱚ ᱟᱪᱪᱷᱟ ᱟᱨ ᱛᱚᱵᱮᱼ ᱮᱸ ᱚᱱᱛᱮ ᱪᱮᱫ ᱞᱮᱠᱟ ᱢᱟᱱᱮ ᱤᱥᱠᱩᱞ ᱠᱚᱨᱮᱜ ᱪᱮᱫᱼᱫᱮᱠᱟ᱾ ᱪᱟᱞᱟᱜ ᱠᱟᱱᱟ ᱜᱤᱫᱽᱨᱟᱹ ᱠᱩᱣᱟᱜ ᱯᱟᱲᱦᱟᱣ ᱠᱩᱼᱼ
ᱦᱮᱸ ᱯᱟᱲᱦᱟᱣ ᱠᱩ ᱪᱟᱞᱟᱜ ᱠᱟᱱ ᱜᱮᱭᱟ᱾ ᱟᱹᱞᱤᱧ ᱵᱟᱠᱷᱟᱱ ᱱᱮᱠᱥᱴ ᱴᱚᱯᱤᱠ ᱞᱤᱧ ᱞᱟᱹᱭ ᱟᱵᱮᱱ ᱠᱟᱱᱟ ᱟᱫᱚ ᱜᱚᱢᱠᱮ ᱟᱞᱟᱝᱼᱟᱜ ᱦᱚᱸ ᱚᱠᱛᱚ ᱠᱚ ᱫᱚ, ᱧᱮᱧᱮᱞ ᱛᱮ ᱥᱮ ᱥᱮᱴᱮᱨ ᱦᱮᱡ ᱮᱱᱟ,
ᱦᱮᱸ ᱦᱮᱸ
ᱦᱳᱭ ᱦᱳᱭ ᱱᱚᱣᱟ ᱯᱚᱨᱮᱱᱟᱜ ᱤᱭᱟᱹ ᱨᱮᱞᱤᱧ ᱞᱟᱹᱭᱟᱵᱤᱱ ᱠᱟᱱᱟ ᱴᱚᱯᱤᱠᱴ ᱦᱳᱭ ᱥᱮ,
ᱦᱮᱸ, ᱦᱮᱸ,
ᱦᱳᱭ ᱛᱚᱵᱮ ᱢᱟ ᱛᱚᱵᱮ ᱢᱟ ᱛᱟᱦᱞᱮ ᱡᱚᱦᱟᱨ ᱜᱮ,
ᱢᱟ ᱛᱚᱵᱮ ᱡᱚᱦᱟᱨ ᱜᱤ ᱚᱱᱠᱟ ᱜᱤ ᱦᱩᱸ